ᱦᱩᱸ ᱦᱮᱞᱳ᱾
ᱦᱮᱸ ᱡᱚᱦᱟᱨ ᱜᱮ ᱜᱚᱝᱠᱮ᱾
ᱦᱮᱸ ᱜᱚᱝᱠᱮ ᱡᱚᱦᱟᱨ ᱜᱮ᱾ ᱟᱨ ᱜᱚᱝᱠᱮ ᱛᱟᱦᱞᱮ ᱮᱻ ᱦᱮᱸ ᱜᱚᱝᱠᱮ ᱱᱤᱛᱳᱜ ᱞᱮᱠᱟ ᱫᱚ ᱱᱟᱦᱟᱜ ᱱᱟᱯᱟᱭ ᱜᱮ ᱥᱮ, ᱥᱟᱶᱛᱮ ᱥᱟᱱᱟᱢ ᱟᱞᱮ ᱚᱲᱟᱜ ᱦᱚᱲ ᱦᱚᱸ ᱱᱟᱯᱟᱭ ᱜᱮ ᱢᱮᱱᱟᱜ ᱟᱠᱟᱫ ᱞᱮᱭᱟ᱾ ᱮᱨᱯᱚᱨ ᱟᱯᱮ ᱜᱮ ᱚᱠᱟ ᱞᱮᱠᱟ ᱢᱮᱱᱟᱜ ᱟᱠᱟᱜ ᱯᱮᱭᱟ?
ᱜᱚᱝᱠᱮ ᱟᱞᱮ ᱦᱚᱸ ᱵᱷᱟᱞᱤ ᱜᱮ᱾
ᱟᱪᱪᱷᱟ ᱟᱪᱪᱷᱟ, ᱦᱮᱸ ᱜᱚᱝᱠᱮ ᱟᱥᱚᱜ-ᱟᱞᱤᱧ ᱦᱮᱸ ᱜᱚᱝᱠᱮ ᱢᱮᱱᱫᱟᱞᱤᱧ ᱟᱥᱚᱜ-ᱟᱞᱤᱧ, ᱥᱟᱱᱟᱢ ᱢᱟᱹᱱᱢᱤ ᱵᱚᱱ ᱱᱟᱹᱭ ᱜᱮ ᱱᱟᱯᱟᱭ ᱜᱮᱵᱚᱱ ᱛᱟᱦᱮᱱ ᱢᱟ᱾
ᱦᱳᱭ᱾
ᱜᱚᱝᱠᱮ ᱛᱟᱦᱞᱮ ᱱᱤᱛ ᱫᱚ ᱱᱟᱦᱟᱜ ᱪᱮᱫ ᱠᱚᱵᱮᱱ ᱪᱤᱠᱟᱹ ᱵᱟᱲᱟᱭᱮᱫ ᱜᱮᱭᱟ?
ᱪᱮᱫ ᱞᱤᱧ ᱪᱤᱠᱟᱭ? ᱛᱚ, ᱠᱤᱪᱷᱩ ᱚᱱᱟᱜ ᱟᱜᱮ ᱫᱟᱜ ᱠᱚᱭ ᱡᱟᱹᱲᱤ ᱵᱟᱲᱟ ᱠᱮᱫ ᱫᱚᱢᱟ?
ᱟᱪᱪᱷᱟ ᱟᱪᱪᱷᱟ, ᱮ ᱢᱮᱱᱫᱚ ᱚᱲᱟᱜ ᱠᱚᱨᱮ ᱜᱮ ᱢᱮᱱᱟᱜ ᱟᱠᱟᱜ ᱵᱮᱱᱟ ᱥᱮ ᱪᱮᱞᱮᱠᱟ?
ᱦᱳᱭ ᱚᱲᱟᱜ ᱠᱚᱨᱮ ᱜᱮ ᱢᱮᱱᱟᱜ ᱟᱠᱟᱫ ᱞᱤᱧᱟᱹ ᱱᱚᱜᱼᱚᱭ, ᱠᱤᱪᱷᱩ ᱠᱷᱚᱱᱟᱜ ᱜᱮ ᱜᱮ ᱫᱟᱜ ᱡᱟᱹᱲᱤ ᱠᱟᱛᱮᱜ ᱱᱚᱜᱼᱚᱭ ᱱᱤᱛᱚᱝ ᱫᱚᱭ ᱯᱷᱟᱸᱠ ᱟᱠᱟᱫᱟ᱾
ᱦᱚᱭ ᱦᱚᱭ᱾
ᱛᱟᱦᱞᱮ ᱱᱤᱛ ᱫᱚ ᱚᱲᱟᱜ ᱨᱮᱜᱮ ᱢᱮᱱᱟᱭᱟ᱾ ᱩᱰᱩᱠ ᱵᱟᱝ ᱜᱟᱱᱚᱜ ᱠᱟᱱᱟ ᱫᱚᱢᱮ ᱮᱠᱫᱚᱢ᱾ ᱤᱭᱟᱹ ᱪᱟᱵᱟᱣ ᱠᱟᱱᱟ ᱵᱟᱲᱜᱮ ᱫᱩᱣᱟᱹᱨ ᱠᱚ ᱚᱱᱠᱟ ᱰᱷᱟᱹᱞᱟᱹᱭ ᱠᱚ ᱵᱟᱹᱱᱩᱜ ᱠᱟᱫᱟ ᱛᱟᱦᱚᱞᱮ, ᱞᱮᱥᱮᱠ ᱯᱮᱴᱮᱠ ᱪᱟᱵᱟᱣ ᱟᱠᱟᱱᱟ ᱮᱠᱫᱚᱢ ᱫᱩᱣᱟᱹᱨ ᱠᱚᱨᱮᱱᱟᱜ ᱫᱚ ᱫᱟᱜ ᱡᱟᱹᱥᱛᱤ ᱟᱠᱟᱫᱟᱭ᱾
ᱦᱮᱸ ᱜᱚᱢᱠᱮ ᱪᱤᱠᱟᱹᱭᱟᱵᱚᱱ ᱟᱵᱚᱣᱟᱜ ᱢᱟ ᱴᱟᱠᱟ ᱯᱩᱭᱥᱟᱹ ᱟᱹᱨᱡᱟᱹᱣ ᱵᱟᱹᱱᱩᱜ ᱠᱟᱜᱼᱟ ᱡᱮ? ᱥᱤᱨᱢᱤᱴ ᱥᱮ ᱚᱱᱠᱟᱱᱟᱜ ᱜᱩᱴᱤ ᱵᱟᱹᱞᱤ ᱟᱹᱜᱩ ᱠᱟᱛᱮᱫ ᱵᱚᱱ ᱴᱷᱟᱹᱞᱟᱹᱭᱟ ᱡᱟ ᱩᱰᱟᱹᱝ ᱟᱵᱚ, ᱴᱟᱠᱟ ᱯᱩᱭᱥᱟᱹ ᱵᱚᱱ ᱠᱟᱢᱟᱣᱟ ᱚᱱᱟ ᱩᱰᱟᱹᱝ ᱫᱚ ᱱᱟᱦᱟᱜ ᱟᱵᱚᱣᱟᱜ ᱞᱟᱡ ᱞᱟᱢ ᱞᱟᱹᱜᱤᱫ ᱜᱮ᱾ ᱦᱮᱸ ᱚᱱᱟ ᱵᱮᱜᱚᱨ ᱫᱚ ᱱᱟᱦᱟᱜ ᱮᱴᱟᱜ ᱠᱤᱪᱷᱩ ᱫᱚ ᱟᱵᱚᱣᱟᱜ ᱠᱚᱨᱟᱣ ᱨᱮᱱᱟᱜ ᱤᱭᱟᱹ ᱵᱟᱹᱱᱩᱜ ᱟᱠᱟᱫ ᱛᱟᱵᱚᱱ ᱜᱮᱭᱟ᱾ ᱢᱮᱱᱫᱚ ᱚᱱᱠᱟᱱᱟᱜ ᱴᱟᱠᱟ ᱯᱚᱭᱥᱟᱹ ᱟᱨᱡᱟᱹᱣ ᱯᱚᱫ ᱵᱟᱹᱱᱩᱜ ᱟᱠᱟᱫ ᱛᱟᱵᱚᱱᱟ᱾ ᱦᱮᱸ ᱟᱨ ᱜᱚᱝᱠᱮ ᱛᱟᱦᱚᱞᱮ ᱫᱟᱜ ᱡᱟᱹᱲᱤ ᱫᱚ ᱱᱟᱦᱟᱜ ᱟᱯᱮ ᱥᱮᱱ ᱫᱚ ᱟᱹᱰᱤ ᱡᱟᱹᱥᱛᱤ ᱜᱮ ᱛᱟᱦᱚᱞᱮ ᱡᱟᱹᱲᱤᱭᱟ ᱟᱯᱮ ᱠᱟᱱᱟ ᱵᱟᱝ?
ᱦᱚᱞᱟ ᱠᱷᱚᱱᱟᱜ ᱜᱚᱝᱠᱮ ᱡᱟᱹᱥᱛᱤ ᱠᱟᱫᱟ ᱦᱚᱞᱟ ᱠᱷᱚᱱᱟᱜ ᱦᱚᱞᱟ ᱡᱟᱹᱥᱛᱤ ᱦᱚᱞᱟ ᱫᱟᱜ ᱠᱟᱫᱟᱭ ᱠᱟᱹᱴᱤᱡ ᱟᱨ, ᱦᱳᱭ ᱠᱚᱴᱟ ᱫᱤᱱ ᱟᱜᱮ ᱵᱟᱨ ᱯᱮ ᱫᱤᱱ ᱡᱟᱹᱯᱩᱫ ᱞᱮᱫᱟ ᱟᱫᱚ ᱛᱟᱦᱚᱞᱮ ᱛᱚᱠᱷᱚᱱ ᱫᱚ ᱚᱱᱠᱟ ᱫᱚ ᱵᱟᱝ ᱵᱟᱛᱟᱨ ᱠᱟᱱᱟ ᱡᱮ? ᱵᱟᱹᱫᱽ ᱠᱚᱨᱮ ᱦᱚᱸ ᱫᱚ ᱵᱟᱹᱫᱽ ᱵᱟᱹᱭᱦᱟᱹᱲ ᱨᱮ ᱢᱟᱱᱮ ᱫᱟᱜ ᱫᱚ ᱵᱟᱝ ᱞᱟᱜᱟᱣ ᱠᱟᱱᱟ ᱛᱟᱦᱚᱞᱮ ᱱᱚᱜᱼᱚᱭ? ᱦᱚᱞᱟᱱᱚᱜ ᱠᱟᱹᱴᱤᱡ ᱫᱟᱜ ᱠᱟᱫᱟ ᱟᱨ ᱛᱮᱦᱮᱧᱚᱜ ᱛᱤᱠᱤᱱ ᱵᱮᱲᱟ ᱠᱟᱹᱴᱤᱡ ᱪᱩᱞᱩᱝ ᱢᱟᱱᱮ ᱰᱷᱮᱨ ᱜᱮ ᱫᱟᱜ ᱜᱟᱫᱟ ᱛᱮᱦᱮᱧ ᱢᱟᱱᱮ ᱠᱷᱮᱛ ᱯᱟᱲᱟᱜ ᱠᱚ ᱞᱮᱠᱟ ᱫᱚ ᱜᱟᱱ ᱠᱟᱱ ᱛᱟᱵᱚᱱᱟ᱾
ᱟᱪᱪᱷᱟ ᱟᱪᱪᱷᱟ ᱟᱪᱪᱷᱟ᱾ ᱦᱮᱸ ᱜᱚᱝᱠᱮ ᱱᱤᱦᱟᱹᱛᱤ ᱤᱱᱟᱹ ᱡᱩᱫᱤ ᱜᱟᱱᱚᱜ ᱛᱟᱵᱚᱱᱟ ᱤᱱᱟᱹᱜᱮ ᱢᱟᱱᱮ ᱠᱟᱹᱢᱤ ᱦᱚᱨᱟ ᱢᱟᱲᱟᱝ ᱤᱫᱤ ᱞᱮᱱ ᱛᱟᱵᱚᱱ ᱠᱷᱟᱡ ᱜᱮ ᱢᱟᱨᱟᱝ ᱡᱤᱱᱤᱥ ᱢᱮᱱᱫᱚ ᱟᱞᱮ ᱫᱤᱥᱚᱢ ᱫᱚ ᱱᱟᱦᱟᱜ ᱜᱚᱢᱠᱮ ᱚᱱᱠᱟ ᱫᱚ ᱫᱟᱜ ᱡᱟᱹᱲᱤ ᱫᱚ ᱩᱱᱟᱹᱜ ᱫᱚ ᱵᱟᱝ ᱨᱮᱦᱚᱸ ᱡᱟᱜᱮ ᱵᱤᱨ ᱵᱩᱨᱩ ᱨᱮᱱᱟᱜ, ᱥᱚᱝᱜᱷᱟ ᱥᱚᱝᱜᱷᱟ ᱛᱮ ᱞᱤᱸᱜᱤ ᱟᱬᱜᱚᱱᱟ᱾ ᱚᱱᱟ ᱥᱚᱝᱜᱷᱟ ᱛᱮᱫᱚ ᱱᱟᱦᱟᱜ ᱨᱮ ᱞᱚᱥᱚᱫ ᱠᱟᱛᱮᱫ ᱠᱤᱪᱷᱩ ᱜᱟᱱ ᱫᱚ ᱱᱟᱦᱟᱜ ᱦᱩᱲᱩ ᱠᱚᱠᱚ ᱨᱚᱦᱚᱭ ᱟᱠᱟᱫ ᱜᱮᱭᱟ᱾ ᱦᱮᱸ ᱢᱮᱱᱠᱷᱟᱱ ᱟᱹᱰᱤ ᱟᱭᱢᱟ ᱜᱮ, ᱦᱮᱸ ᱮᱸ ᱢᱮᱱᱫᱚ ᱢᱮᱱᱫᱚ ᱚᱱᱠᱟ ᱫᱚ ᱱᱟᱦᱟᱜ? ᱵᱟᱹᱭᱦᱟᱹᱲ ᱠᱚ ᱱᱟᱦᱟᱜ ᱩᱱᱟᱹᱜ ᱮᱠᱴᱟ ᱫᱟᱜ ᱵᱟᱹᱱᱩᱜᱼᱟ ᱢᱮᱱᱫᱚ ᱡᱟᱦᱟᱸ ᱛᱤᱱᱟᱹᱜ ᱢᱟᱱᱮ ᱵᱤᱨ ᱵᱩᱨᱩ ᱨᱮᱱᱟᱜ ᱫᱟᱜ ᱚᱱᱟ ᱥᱚᱸᱜᱷᱟᱛᱮ ᱞᱤᱸᱜᱤ ᱟᱬᱜᱚᱱ ᱚᱱᱮ ᱚᱱᱟ ᱠᱷᱮᱛ ᱵᱟᱹᱫᱽ ᱜᱮ ᱱᱟᱦᱟᱜ ᱞᱚᱥᱚᱫ ᱫᱚᱦᱚ ᱦᱩᱭ ᱟᱠᱟᱱᱟ ᱢᱮᱱᱫᱚ ᱠᱤᱪᱷᱩ ᱜᱟᱱ ᱫᱚ ᱨᱚᱦᱚᱭ ᱦᱚᱸᱠᱚ ᱨᱚᱦᱚᱭᱮᱫ ᱜᱮᱛᱟ ᱞᱮᱭᱟ᱾ ᱦᱮᱸ ᱟᱨ ᱵᱟᱹᱫᱽ ᱠᱚᱫᱚ ᱱᱟᱦᱟᱜ ᱮᱠᱟᱞᱜᱮ ᱵᱟᱹᱱᱩᱜ ᱟᱠᱟᱜᱼᱟ ᱫᱟᱜ ᱫᱚ ᱢᱮᱱᱫᱚ ᱡᱟᱦᱟᱸ ᱥᱤᱛᱩᱝ ᱫᱤᱱ ᱨᱚᱦᱚᱲ ᱛᱟᱦᱮᱸᱱᱟ ᱚᱱᱠᱟ ᱜᱮ ᱱᱟᱦᱟᱜ ᱨᱚᱦᱚᱲ ᱫᱚ ᱢᱮᱱᱟᱜᱼᱟ ᱱᱤᱛᱚᱜ ᱦᱚᱸ᱾ ᱟᱨ ᱱᱤᱦᱟᱹᱛᱤ ᱫᱟᱜ ᱵᱟᱲᱟ ᱞᱮᱠᱷᱟᱱ ᱦᱟᱸᱜ, ᱪᱟᱥᱚᱜ ᱫᱚ ᱦᱩᱭᱩᱜ ᱜᱮᱭᱟ ᱠᱟᱨᱚᱱ ᱟᱵᱚ ᱥᱟᱱᱛᱟᱲ ᱫᱚ ᱚᱱᱟ ᱢᱤᱫ ᱵᱤᱛᱟᱹ ᱞᱟᱡ ᱞᱟᱹᱜᱤᱫ ᱛᱮ ᱟᱹᱰᱤ ᱠᱩᱨᱩᱢᱩᱴᱩ ᱥᱮ ᱟᱹᱰᱤ ᱵᱚᱪᱷᱚᱨ ᱵᱚᱱ ᱠᱚᱭᱚᱜ ᱠᱟᱜᱼᱟ, ᱡᱮ ᱵᱟᱝ ᱱᱚᱣᱟ ᱫᱤᱱ, ᱥᱮᱴᱮᱨ ᱞᱮᱱᱠᱷᱟᱡ ᱱᱤᱦᱟᱹᱛᱤ ᱟᱵᱚ ᱪᱟᱥ ᱞᱟᱜᱟᱣ ᱟᱵᱚᱱᱟ ᱠᱟᱨᱚᱱ ᱟᱵᱚ ᱡᱚᱢ ᱧᱩᱛᱚ ᱞᱟᱜᱟᱣ ᱟᱵᱚᱱᱟ᱾
ᱟᱵᱚᱣᱟᱜ ᱱᱤᱡᱮᱨ ᱤᱭᱟᱹ ᱞᱟᱹᱜᱤᱫ ᱫᱚ ᱠᱚᱨᱟᱣ ᱜᱮ ᱞᱟᱜᱟᱜᱼᱟ ᱥᱮ᱾
ᱦᱩᱸ ᱟᱨ ᱜᱚᱝᱠᱮ ᱛᱟᱦᱚᱞᱮ ᱡᱟᱜᱮ ᱟᱞᱟᱝ ᱵᱟᱨᱮ ᱫᱚ ᱦᱟᱸᱜ ᱟᱹᱰᱤ ᱟᱭᱢᱟ ᱜᱮᱞᱟᱝ ᱨᱚᱯᱚᱲᱮᱱᱟ ᱢᱮᱱᱫᱚ ᱱᱚᱣᱟ ᱮᱯ ᱨᱮᱱ ᱡᱟᱦᱟᱸ ᱛᱤᱱᱟᱹᱜ ᱩᱰᱟᱹᱝ ᱢᱟᱨᱟᱝ ᱵᱚᱦᱚᱜ ᱠᱚ ᱴᱟᱭᱤᱢ ᱠᱚ ᱮᱢ ᱟᱠᱟᱱᱟ ᱚᱱᱟ ᱩᱰᱟᱹᱝ ᱴᱟᱭᱤᱢ ᱨᱮ ᱡᱩᱫᱤ ᱟᱞᱟᱝ ᱢᱤᱫᱴᱮᱱ ᱥᱟᱠᱟᱢ ᱵᱟᱨᱮᱛᱮ ᱞᱟᱝ ᱨᱚᱯᱚᱲ ᱠᱚᱜᱼᱟ ᱱᱤᱦᱟᱹᱛᱤ ᱟᱹᱰᱤ ᱱᱟᱯᱟᱭ ᱠᱚᱜᱼᱟ ᱥᱮ ᱪᱮᱫ ᱜᱚᱝᱠᱮ?
ᱦᱳᱭ ᱚᱱᱟ ᱦᱚᱸ ᱴᱷᱤᱠ ᱜᱮᱢ ᱞᱟᱹᱭᱮᱫᱟ᱾
ᱦᱩᱸ ᱜᱚᱢᱠᱮ ᱟᱫᱚ ᱡᱩᱫᱤ ᱚᱱᱠᱟᱱᱟᱜ ᱥᱟᱠᱟᱢ ᱵᱟᱨᱮᱛᱮ ᱟᱵᱤᱱ ᱴᱷᱮᱱ ᱢᱮᱱᱫᱚ ᱜᱩᱪᱷᱟᱹᱣ ᱟᱠᱟᱫ ᱢᱮᱱᱟᱜ ᱠᱷᱟᱱ ᱫᱚ ᱱᱚᱣᱟ ᱮᱯ ᱛᱟᱞᱟ ᱨᱮᱵᱤᱱ ᱯᱟᱥᱱᱟᱣ ᱫᱟᱲᱮᱭᱟᱜᱼᱟ
ᱜᱚᱝᱠᱮ ᱟᱹᱞᱤᱧ ᱫᱚᱞᱤᱧ ᱞᱟᱹᱭᱟ ᱱᱚᱣᱟ ᱮᱯ ᱨᱮ ᱡᱟᱦᱟᱸᱭ ᱜᱮᱭ ᱠᱚᱨᱟᱣ ᱠᱟᱫ ᱛᱟᱵᱚᱱ ᱜᱮᱭᱟ ᱥᱮ
ᱦᱮᱸ
ᱩᱱᱤ ᱫᱚ ᱱᱟᱯᱟᱭ ᱫᱚ ᱱᱟᱯᱟᱭ ᱦᱚᱲ ᱠᱟᱱ ᱜᱮᱭᱟᱭ ᱟᱫᱚ ᱵᱷᱟᱞᱤ ᱵᱷᱟᱞᱤ ᱱᱚᱣᱟ ᱮᱯ ᱨᱮᱫᱚ ᱢᱟᱱᱮ ᱡᱟᱦᱟᱸ ᱛᱤᱱᱟᱹᱜ ᱜᱮ ᱡᱚᱛᱚ ᱜᱮ ᱵᱷᱟᱞᱤ ᱵᱷᱟᱞᱤ ᱦᱚᱲ ᱢᱮᱱᱟᱜ ᱟᱠᱟᱫ ᱵᱚᱱᱟ ᱚᱠᱚᱭ ᱫᱚ ᱠᱷᱟᱨᱟᱯ ᱞᱮᱠᱟᱱ ᱦᱚᱲ ᱫᱚ ᱵᱟᱹᱱᱩᱜ ᱠᱟᱫ ᱵᱚᱱᱟ ᱡᱚᱛ ᱡᱚᱛᱚ ᱜᱮ ᱱᱟᱯᱟᱭ ᱦᱚᱲ ᱮᱠᱫᱚᱢ
ᱦᱮᱸ ᱜᱚᱢᱠᱮ ᱯᱳᱭᱞᱳ ᱨᱮᱜᱮᱞᱤᱧ ᱞᱟᱹᱭᱟ ᱡᱮ ᱱᱩᱠᱩ ᱡᱟᱦᱟᱸ ᱛᱤᱱᱟᱹᱜ ᱱᱚᱣᱟ ᱮᱯ ᱨᱮᱱ ᱞᱟᱹᱴᱩ ᱵᱚᱦᱚᱜ ᱟᱱ ᱠᱚ ᱟᱹᱰᱤ ᱟᱹᱰᱤ ᱟᱭᱢᱟ ᱟᱭᱢᱟ ᱥᱟᱨᱦᱟᱣ ᱞᱤᱧ ᱮᱢᱟ ᱠᱚᱣᱟ ᱠᱟᱨᱚᱱ ᱟᱵᱚ ᱫᱮᱥ ᱵᱤᱫᱮᱥ ᱨᱮᱱ ᱟᱵᱚ ᱥᱟᱱᱛᱟᱲ ᱦᱚᱯᱚᱱ ᱨᱚᱲ ᱦᱚᱪᱚᱭᱮᱫ ᱵᱚᱱᱟ ᱥᱮ ᱢᱤᱫ ᱡᱩᱢᱤᱫ ᱞᱮᱠᱟᱛᱮ ᱨᱚᱲ ᱜᱚᱞᱯᱷᱚ ᱥᱮ ᱜᱟᱞᱚᱪ ᱦᱚᱪᱚᱭᱮᱫ ᱵᱚᱱᱟ ᱟᱹᱰᱤ ᱢᱟᱨᱟᱝ ᱨᱟᱹᱥᱠᱟᱹ ᱨᱮᱱᱟᱜ ᱠᱟᱛᱷᱟ ᱠᱟᱱᱟ ᱵᱟᱝᱠᱷᱟᱱ ᱫᱚ ᱟᱵᱚ ᱥᱟᱱᱛᱟᱲ ᱦᱚᱯᱚᱱ ᱫᱚ ᱩᱱᱟᱹᱜ ᱮᱠᱴᱟ ᱨᱚᱯᱚ ᱜᱚᱲᱚ ᱜᱚᱯᱚᱲᱚ ᱫᱚ ᱵᱟᱝ ᱦᱩᱭ ᱠᱚᱜ ᱠᱮᱭᱟ ᱡᱟᱜᱮ ᱟᱹᱰᱤ ᱟᱭᱢᱟ ᱟᱭᱢᱟ ᱥᱟᱺᱜᱤᱧ ᱥᱩᱨ ᱥᱟᱺᱜᱤᱧ ᱨᱮᱱ ᱦᱚᱲ ᱵᱚᱱ ᱟᱨ ᱨᱚᱯᱚᱲ ᱠᱟᱱᱟ ᱦᱮᱸ ᱟᱹᱰᱤ ᱨᱟᱹᱥᱠᱟᱹ ᱥᱮ ᱟᱹᱰᱤ ᱜᱚᱨᱚᱵᱟᱱ ᱵᱩᱡᱩᱜ ᱠᱟᱱᱟ
ᱦᱳᱭ ᱦᱳᱭ ᱟᱨ ᱩᱯᱨᱩᱢ ᱦᱚᱸ ᱠᱟᱹ ᱠᱟᱹᱴᱤᱡ ᱠᱟᱹᱴᱤᱡ ᱦᱩᱭᱩᱜ ᱠᱟᱱ ᱜᱮᱭᱟ ᱡᱟᱦᱟᱸᱭ ᱠᱚᱴᱷᱮᱱ ᱩᱯᱨᱩᱢ ᱜᱟᱱᱚᱜ ᱠᱟᱱᱟ ᱩᱱᱤ ᱫᱚ ᱩᱯᱨᱩᱢᱚᱜ ᱠᱟᱱ ᱜᱮᱭᱟ ᱡᱟᱦᱟᱸᱭ ᱴᱷᱮᱱ ᱵᱟᱝ ᱜᱟᱱᱚᱜ ᱠᱟᱱᱟ ᱩᱱᱤ ᱫᱚ ᱵᱟᱭ ᱜᱟᱱᱚᱜ ᱠᱟᱱᱟ
ᱦᱮᱸ ᱜᱚᱝᱠᱮ ᱱᱤᱦᱟᱹᱛᱤ ᱱᱤᱦᱟᱹᱛᱤ ᱚᱱᱟ ᱠᱚᱫᱚ ᱱᱟᱦᱟᱸᱜ ᱯᱟᱨᱥᱚᱱᱟᱞᱷᱟᱵᱽ ᱛᱮᱜᱮ ᱦᱟᱸᱜ ᱩᱯᱨᱩᱢ ᱩᱯᱨᱩᱢ ᱫᱚ ᱦᱩᱭᱩᱜᱼᱟ ᱦᱮᱸ ᱟᱨ ᱜᱚᱢᱠᱮ ᱛᱟᱦᱚᱞᱮ ᱡᱟᱠᱮ ᱚᱱᱟ ᱥᱟᱠᱟᱢ ᱵᱟᱨᱮ ᱛᱮ ᱞᱟᱝ ᱨᱚᱯᱚᱲᱟ ᱥᱮ ᱪᱮᱫ ᱵᱮᱱ ᱞᱟᱹᱭᱮᱜᱼᱟ?
ᱜᱚᱢᱠᱮ ᱟᱹᱞᱤᱧ ᱫᱚ ᱩᱱᱟᱹᱜ ᱴᱟ ᱫᱚ ᱦᱟᱸᱜ ᱟᱨᱞᱤᱧ ᱵᱩᱡᱟ ᱱᱚᱣᱟ ᱮᱯ ᱨᱮᱱᱟᱜ ᱫᱚ
ᱟᱪᱪᱷᱟ ᱟᱪᱪᱷᱟ ᱡᱟᱜᱮ ᱟᱪᱪᱷᱟ ᱜᱚᱢᱠᱮ ᱟᱹᱞᱤᱧ ᱜᱮ ᱦᱟᱸᱜ ᱥᱟᱠᱟᱢ ᱵᱟᱨᱮᱛᱮ ᱫᱚ ᱞᱤᱧ ᱞᱟᱹᱭᱮᱫᱼᱟ ᱢᱮᱱᱫᱚ ᱱᱚᱜᱼᱚᱭ ᱡᱮ ᱦᱟᱴ ᱯᱟᱛᱟ ᱪᱷᱟᱛᱟ ᱨᱮ ᱮ ᱥᱮ ᱚᱱᱠᱟ ᱚᱨᱠᱮᱥᱴᱨᱟ ᱠᱚᱨᱮ ᱟᱵᱚ ᱥᱟᱱᱛᱟᱲ ᱵᱚᱱ ᱟᱵᱚ ᱪᱮᱫ ᱵᱚᱱ ᱪᱤᱠᱟᱹᱭᱮᱫᱼᱟ ᱥᱮ ᱟᱵᱚ ᱵᱮᱥᱛᱮ ᱯᱟᱛᱟ ᱵᱚᱱ ᱧᱮᱞ ᱪᱮᱫ ᱠᱚ ᱵᱚᱱ ᱪᱤᱠᱟᱹᱭᱮᱜᱼᱟ ᱥᱮ ᱱᱚᱣᱟ ᱯᱟᱛᱟ ᱠᱚ ᱦᱩᱭ ᱠᱟᱛᱮᱫ ᱟᱵᱚ ᱵᱟᱹᱲᱤᱡ ᱦᱩᱭᱩᱜ ᱠᱟᱱᱟ ᱥᱮ ᱢᱮᱱᱫᱟ ᱟᱵᱚ ᱢᱟᱹᱱᱢᱤ ᱜᱮᱵᱚᱱ ᱵᱟᱹᱲᱤᱡᱮᱫ ᱵᱟᱹᱲᱤᱡᱚᱜ ᱠᱟᱱᱟ ᱜᱚᱝᱠᱮ ᱚᱱᱮ ᱚᱱᱟ ᱵᱟᱨᱮ ᱛᱮᱞᱟᱝ ᱨᱚᱯᱚᱲᱟ ᱥᱮ ᱪᱮ?
ᱦᱮᱸ ᱛᱚ ᱟᱢ ᱡᱟᱦᱟᱸ ᱞᱮᱠᱟᱢ ᱞᱟᱹᱭ ᱠᱮᱫᱟ ᱠᱚ ᱥᱮ ᱜᱚᱢᱠᱮ ᱦᱮᱸ ᱤᱧ ᱤᱧ ᱯᱟᱥᱴᱟ ᱠᱷᱚᱱ ᱫᱚᱧ ᱞᱟᱹᱭᱟ ᱡᱮ ᱱᱚᱝᱠᱟ ᱦᱚᱸ ᱵᱟᱝ ᱠᱟᱱᱟ ᱡᱮ ᱯᱟᱛᱟ ᱪᱷᱟᱛᱟ ᱠᱚᱫᱚ ᱠᱷᱟᱨᱟᱯ ᱜᱮᱭᱟ ᱤᱧ ᱡᱮ ᱡᱚᱛᱚ ᱦᱚᱲᱟᱜ ᱜᱮ ᱢᱟᱱᱮ ᱤᱭᱟᱹ ᱫᱚ ᱢᱮᱱᱟᱜ ᱟᱥᱮ ᱯᱟᱛᱟ ᱠᱚ ᱢᱮᱱᱟᱜ ᱛᱟᱵᱚᱱᱟ ᱡᱚᱛᱚ ᱦᱚᱲᱟᱜ ᱞᱮᱠᱟ ᱦᱚᱲᱟᱜ ᱟᱵᱚ- ᱥᱟᱱᱛᱟᱲ ᱥᱚᱢᱟᱡᱽ ᱨᱮᱱᱟᱜ ᱦᱚᱸ ᱢᱮᱱᱟᱜ ᱠᱟᱫᱟ ᱛᱟᱦᱚᱞᱮ ᱤᱧ ᱵᱟᱨᱮ ᱛᱮᱫᱚ ᱱᱚᱣᱟᱜᱤᱧ ᱞᱟᱹᱭᱟ ᱡᱮ ᱟᱵᱩ ᱡᱟᱦᱟᱸ ᱠᱚ ᱱᱚᱣᱟ ᱯᱟᱛᱟ ᱪᱷᱟᱛᱟ ᱠᱚ ᱦᱩᱭᱩᱜ ᱠᱟᱱᱟ ᱚᱱᱟ ᱫᱚ ᱠᱷᱟᱨᱟᱯ ᱫᱚ ᱵᱟᱝ ᱠᱷᱟᱨᱟᱯᱟ ᱟᱫᱚ ᱛᱟᱦᱚᱞᱮ ᱡᱮᱢᱚᱱ ᱱᱚᱜᱼᱚ ᱱᱚ ᱠᱚ ᱡᱩᱫᱤ ᱵᱟᱝ ᱦᱩᱭᱩᱜ ᱠᱷᱟᱱ ᱛᱟᱦᱚᱞᱮ ᱴᱷᱤᱠᱼᱟᱪᱷᱮ ᱳᱭ ᱡᱮᱢᱚᱱ ᱦᱩᱭᱩᱜ ᱠᱟᱱᱟ ᱯᱷᱟᱱᱥᱮᱱ ᱯᱨᱳᱜᱨᱟᱢ ᱦᱩᱭᱩᱜ ᱠᱟᱱ ᱛᱟᱵᱚᱱᱟ ᱟᱵᱚᱣᱟᱜ ᱱᱟᱭᱤᱴ ᱯᱨᱳᱜᱨᱟᱢ ᱠᱚ ᱦᱟᱹᱱᱤ ᱱᱟᱹᱭ ᱠᱚᱠᱚ ᱟᱹᱜᱩᱭᱮᱫ ᱠᱚᱣᱟ ᱡᱟᱦᱟᱸᱭ ᱚᱱᱟ ᱦᱚᱸ ᱵᱟᱝ ᱠᱷᱟᱨᱟᱯᱟ ᱠᱷᱟᱨᱟᱯ ᱫᱚ ᱟᱫᱚ ᱢᱤᱫ ᱯᱚᱠᱠᱷᱮ ᱫᱚ ᱚᱱᱟᱨᱮ ᱠᱤᱪᱷᱩ ᱠᱤᱪᱷᱩ ᱢᱟᱹᱱᱢᱤ ᱜᱚᱞᱟ ᱢᱮᱱᱟᱜ ᱠᱟᱜ ᱵᱚᱱᱟ ᱢᱟᱹᱱᱢᱤ ᱦᱳᱠ ᱵᱟ ᱡᱟᱦᱟᱸᱭ ᱜᱮ ᱦᱳᱠ ᱮᱛᱚ ᱠᱤᱪᱷᱩ ᱠᱤᱪᱷᱩ ᱠᱷᱟᱨᱟᱯ ᱠᱚ ᱠᱚᱨᱟᱣ ᱮᱫᱟ ᱥᱮ ᱢᱟᱱᱮ ᱧᱮᱞ ᱛᱮᱦᱚᱸ ᱟᱨ ᱵᱟᱝ ᱧᱮᱞ ᱛᱮᱦᱚᱸ ᱮᱠᱫᱚᱢ ᱤᱭᱟᱹ ᱜᱮ ᱵᱩᱡᱩᱜᱼᱟ
ᱦᱮᱸ ᱜᱚᱝᱠᱮ ᱱᱤᱦᱟᱹᱛᱤ ᱢᱮᱱᱫᱚ ᱦᱮᱸ ᱞᱟᱹᱭ ᱢᱮ ᱦᱮ ᱮ ᱢᱮᱱ ᱫᱚ ᱱᱚᱜᱼᱚᱭ ᱡᱮᱢᱚᱱ᱾ ᱟᱹᱰᱤ ᱟᱭᱢᱟ ᱟᱭᱢᱟ ᱡᱟᱭᱜᱟᱨᱮ ᱚᱱᱠᱟᱱᱟᱜ ᱚᱨᱠᱮᱥᱴᱟ ᱧᱤᱫᱟᱹ ᱠᱩ ᱦᱩᱭ ᱵᱟᱲᱟᱜ ᱠᱟᱱ ᱜᱮᱭᱟ᱾ ᱦᱮᱸ ᱧᱤᱫᱟᱹ ᱥᱤᱧ ᱚᱱᱠᱟ ᱦᱩᱭᱩᱜ ᱠᱟᱱ ᱜᱮᱭᱟ ᱢᱮᱱᱫᱚ᱾ ᱚᱱᱟ ᱡᱟᱭᱜᱟ ᱨᱮ ᱟᱵᱚ ᱥᱟᱱᱛᱟᱲ ᱦᱚᱯᱚᱱ ᱥᱮ ᱨᱮᱱ ᱠᱚᱲᱟᱼ ᱠᱩᱲᱤ ᱠᱚ ᱪᱟᱞᱟᱣ ᱠᱟᱛᱮᱫ ᱚᱸᱰᱮ᱾ ᱟᱵᱚ ᱟᱵᱚ ᱥᱟᱱᱛᱟᱲ ᱢᱟᱱᱢᱤ ᱫᱚᱵᱚᱱ ᱵᱟᱲᱟᱭᱟ ᱡᱮ ᱵᱟᱝ᱾ ᱥᱩᱠᱨᱤ ᱜᱮ ᱱᱟᱦᱟᱸᱜ ᱚᱛ ᱫᱚᱠᱚ ᱦᱩᱴᱟᱹᱭᱟ ᱟᱨ ᱠᱟᱰᱟ ᱜᱮ ᱱᱟᱦᱟᱸᱜ ᱞᱚᱥᱚᱫ ᱨᱮᱫᱚ ᱠᱚ ᱵᱩᱨᱩᱢᱟ ᱢᱮᱱᱠᱷᱟᱱ ᱟᱵᱚ᱾ ᱟᱵᱳ ᱱᱚᱸᱰᱮ ᱥᱟᱱᱛᱟᱲ ᱵᱚᱭᱦᱟ ᱫᱟᱫᱟ ᱛᱮᱠᱚ ᱥᱮ ᱥᱟᱱᱛᱟᱲ ᱵᱚᱭᱦᱟ ᱵᱤᱴᱤ ᱛᱮᱠᱚ ᱧᱮᱞᱚᱜ ᱠᱟᱱᱟ ᱵᱟᱝ ᱚᱨᱠᱮᱥᱴᱟ ᱨᱮ᱾ ᱥᱩᱠᱨᱤ ᱞᱮᱠᱟ ᱚᱛ ᱠᱚ ᱦᱩᱴᱟᱹᱭᱮᱜᱼᱟ ᱥᱮ ᱵᱟᱝ ᱠᱟᱰᱟ ᱞᱮᱠᱟ ᱱᱟᱦᱟᱸᱜ ᱚᱵᱚᱨ ᱵᱟᱲᱟᱭ ᱠᱟᱱᱟ ᱠᱚ ᱦᱮᱸ ᱦᱮᱸ ᱢᱮᱱᱫᱚ ᱱᱤᱛᱚᱜ ᱡᱟᱦᱟᱸ ᱛᱤᱱᱟᱹᱜ ᱥᱳᱥᱟᱞ ᱢᱤᱰ ᱤᱭᱟ ᱢᱮᱱᱫᱚ ᱯᱷᱮᱥᱵᱩᱠ ᱤᱱᱥ ᱴᱟ ᱤᱭᱩᱴᱩᱵᱽ ᱚᱱᱟ ᱠᱚᱨᱮᱜ ᱯᱩᱭᱞᱩ ᱨᱮ ᱠᱷᱩᱞᱟᱹ ᱛᱚᱨᱟ ᱦᱟᱸᱜ ᱟᱵᱚ ᱥᱟᱱᱛᱟᱲ ᱢᱟᱹᱱᱢᱤᱭᱟᱜ ᱜᱮ ᱚᱱᱠᱟᱱᱟᱜ ᱪᱷᱟᱯ ᱨᱤ ᱜᱤᱨᱤ ᱧᱮᱞᱚᱜ ᱠᱟᱱᱟ ᱢᱮᱱᱠᱷᱟᱱ ᱱᱚᱜᱼᱱᱟ ᱜᱚᱝᱠᱮ ᱱᱚᱜᱼᱱᱟ ᱠᱚᱫᱚ ᱢᱟᱱᱮ ᱟᱵᱮᱱᱟᱜ ᱵᱩᱡᱽ ᱨᱮ ᱛᱤᱱᱟᱹᱜ ᱴᱟ ᱾ ᱡᱚᱛᱷᱟᱛ ᱥᱮ ᱵᱟᱲᱤᱡ ᱦᱩᱭᱩᱜ ᱠᱟᱱᱟ᱾
ᱜᱚᱝᱠᱮ ᱱᱚᱣᱟ ᱠᱚᱫᱚ ᱵᱟᱹᱲᱤᱡ ᱫᱚ ᱟᱹᱰᱤ ᱵᱟᱹᱲᱤᱡ ᱡᱤᱱᱤᱥ ᱠᱟᱱ ᱜᱮᱭᱟ ᱟᱵᱚ ᱠᱚᱣᱟᱜ ᱫᱚ ᱱᱚᱣᱟ ᱥᱟᱱ ᱛᱟᱲ ᱥᱚᱢᱟᱡᱽ ᱨᱮᱱᱟᱜ ᱫᱚ ᱵᱟᱝ ᱠᱟᱱ ᱛᱟᱵᱚᱱᱟ ᱦᱳᱭ ᱥᱮ ᱡᱮ ᱱᱚᱝᱠᱟ ᱠᱟᱛᱮᱡ ᱡᱮᱢᱚᱱᱮᱢ ᱞᱟᱹᱭ ᱠᱮᱫᱟ ᱥᱩᱠᱨᱤ ᱥᱩᱠᱨᱤ ᱫᱚᱠᱚ ᱩᱴᱩᱡ ᱜᱮᱭᱟ ᱠᱟᱰᱟ ᱫᱚᱠᱚ ᱵᱩᱨᱩᱢᱚᱜ ᱜᱮᱭᱟ ᱞᱚᱥᱚᱫ ᱨᱮ᱾ ᱛᱟᱦᱞᱮ ᱟᱵᱚ ᱠᱚᱣᱟᱜ ᱫᱚ ᱥᱟᱱᱛᱟᱲ ᱥᱚᱢᱟᱡᱽ ᱨᱮᱱᱟᱜ ᱫᱚ ᱱᱚᱶᱟ ᱫᱚ ᱵᱟᱝ ᱠᱟᱱ ᱛᱟᱵᱚᱱᱟ᱾ ᱡᱮᱢᱚᱱ ᱦᱮᱸ ᱞᱟᱹᱭ ᱟᱹᱞᱤᱧ ᱡᱮ
ᱯᱤᱭᱟᱹ ᱠᱟᱱᱟ ᱯᱟᱛᱟ ᱯᱟᱛᱟ ᱵᱚᱞᱮ ᱡᱤᱱᱤᱥ ᱠᱟᱱᱟ ᱡᱮ ᱡᱚᱛᱚ ᱦᱚᱲ ᱜᱮᱠᱚ ᱠᱚᱨᱟᱣᱟ ᱱᱚᱝᱠᱟᱭ ᱟᱠᱚ ᱚᱝᱠᱟᱭ ᱟᱠᱚ ᱛᱟᱵᱚᱞᱮ ᱜᱚᱝᱠᱮ᱾ ᱠᱤᱪᱷᱩ ᱠᱤᱪᱷᱩ ᱠᱚᱲᱟ ᱠᱩᱲᱤ ᱫᱚ ᱱᱚᱝᱠᱟ ᱦᱚᱸ ᱢᱮᱱᱟᱜ ᱠᱚᱣᱟ ᱡᱮ ᱡᱟᱦᱟᱸᱭ ᱫᱚ᱾ ᱡᱩᱫᱤ ᱵᱷᱟᱞᱤ ᱧᱚᱜ ᱯᱨᱳᱜᱨᱟᱢ ᱠᱚᱨᱮ ᱡᱟᱦᱟᱸᱭ ᱠᱟᱹᱴᱤᱡ ᱢᱚᱸᱡᱽ ᱧᱚᱜ ᱵᱟᱭ ᱥᱤᱨᱤᱧᱟ ᱥᱮ ᱛᱟᱦᱚᱞᱮ ᱩᱱᱤ ᱫᱚ ᱟᱹᱰᱤ ᱡᱟᱹᱥ ᱛᱤ ᱟᱹᱰᱤ ᱡᱟᱹᱥᱛᱤ ᱜᱤ ᱩᱱᱤ ᱫᱚ ᱨᱟᱹᱜᱤ ᱜᱮ ᱵᱩᱡᱷᱟᱹᱜᱼᱟ ᱟᱫᱚ ᱚᱱᱠᱟ ᱞᱮᱠᱷᱟᱱ ᱫᱚ ᱦᱩᱭᱩᱜᱼᱟ ᱡᱚᱛᱚ ᱦᱚᱲᱟᱜ ᱜᱮ ᱥᱮ ᱯᱷᱩᱨᱛᱤ ᱨᱮᱱᱟᱜ ᱤᱭᱟᱹ ᱫᱚ ᱢᱮᱱᱟᱜ ᱠᱟᱜ ᱜᱮᱭᱟ᱾
ᱦᱮᱸ ᱜᱚᱝᱠᱮ ᱱᱤᱦᱟᱹᱛᱤ ᱱᱤᱦᱟᱹᱛᱤ ᱟᱫᱚ ᱜᱚᱝᱠᱮ᱾ ᱦᱮᱸ ᱟᱹᱞᱤᱧ ᱫᱩᱞᱤᱧ ᱢᱮᱱᱟ ᱡᱮ ᱵᱟᱝ ᱯᱷᱩᱨᱛᱤ ᱫᱚ ᱯᱷᱩᱨᱛᱤ ᱭᱟ ᱵᱚᱱ ᱟᱵᱚ ᱟᱛᱩ ᱯᱟᱨᱟᱵᱽ ᱥᱮ ᱚᱱᱠᱟᱱᱟᱜ᱾ ᱢᱮᱱᱠᱷᱟᱱ ᱱᱚᱜᱼᱚᱭ ᱡᱮ ᱚᱨᱠᱮᱥᱴᱟ ᱢᱤᱫ ᱮᱴᱟᱜ ᱟᱛᱩ ᱨᱮ ᱦᱩᱭᱩᱜᱼᱟ ᱮᱴᱟᱜ ᱟᱴᱩ ᱨᱮᱱ ᱠᱚᱲᱟ ᱠᱩᱲᱤ ᱦᱮᱡ ᱠᱟᱛᱮᱜ ᱚᱸᱰᱮ ᱞᱚᱥᱚᱫ ᱨᱮᱠᱚ ᱞᱩᱥᱩ ᱯᱩᱸᱰᱩ ᱵᱟᱲᱟᱭᱟ ᱥᱟᱶᱛᱮ ᱟᱭᱢᱟ ᱟᱭᱢᱟ ᱟᱭᱳ ᱵᱟᱵᱟ ᱥᱮ᱾ ᱮᱦ ᱵᱩᱰᱤ ᱜᱚ ᱫᱟᱫᱩ ᱜᱚ ᱩᱱᱠᱩ ᱛᱟᱠᱩ ᱢᱮᱱᱟᱜ ᱠᱚᱣᱟ ᱩᱱᱠᱩ ᱥᱟᱢᱟᱝ ᱨᱮ ᱚᱱᱠᱟ ᱡᱩᱫᱤ ᱞᱚᱥᱚᱫ ᱨᱮ ᱥᱮ ᱚᱱᱠᱟ ᱢᱮᱱᱫᱚ ᱪᱷᱟᱯᱨᱤ ᱜᱤᱨᱤ ᱮᱱᱮᱡ ᱠᱚ ᱫᱮᱠᱷᱟᱣᱟ ᱩᱱᱠᱩ ᱠᱤ ᱵᱮᱥ ᱠᱚ ᱵᱩᱡᱟ ᱢᱟ ᱞᱟᱹᱭ ᱢᱮ ᱚᱸᱰᱮ᱾ ᱚᱸᱰᱮ ᱜᱚᱜᱚ ᱵᱟᱵᱟ ᱛᱟᱠᱚ ᱪᱟᱞᱟᱣ ᱠᱟᱛᱮᱫ ᱡᱮ ᱵᱟᱝ ᱱᱮᱛᱟᱨ ᱨᱮᱱ ᱜᱤᱫᱽᱨᱟᱹ ᱫᱚ ᱱᱚᱜᱼᱚᱭ ᱱᱚᱝᱠᱟ ᱞᱚᱥᱚᱫ ᱠᱚᱨᱮ ᱱᱟᱦᱟᱸᱜ ᱠᱚ ᱤᱠᱷᱲᱩᱢ ᱵᱟᱲᱟᱭ ᱠᱟᱱᱟ ᱥᱮᱠᱚ ᱠᱟᱰᱟ ᱵᱟᱲᱟᱭ ᱠᱟᱱᱟ ᱱᱚᱜ ᱱᱟ ᱠᱚᱫᱚ ᱱᱟᱦᱟᱸᱜ ᱩᱱᱠᱩ ᱧᱮᱞ ᱠᱟᱛᱮᱫ ᱟᱰᱤ ᱢᱚᱱᱮᱨᱮ ᱠᱚᱥᱴᱚ ᱥᱮ ᱟᱲᱤᱥ ᱠᱚ ᱵᱩᱡᱟ ᱡᱮ ᱵᱟᱝ ᱱᱮᱛᱟᱨ ᱨᱮᱱ ᱜᱤᱫᱽᱨᱟᱹ ᱠᱚᱫᱚ ᱱᱟᱦᱟᱸᱜ ᱱᱚᱜᱼᱚᱭ ᱱᱚᱝᱠᱟ ᱠᱚ ᱩᱫᱩᱜ ᱟᱵᱩᱱ ᱠᱟᱱᱟ᱾ ᱦᱮᱸ ᱟᱨ ᱱᱤᱦᱟᱹᱛᱤ ᱱᱚᱜᱼᱱᱟ ᱚᱨᱠᱮᱥᱴᱟ ᱫᱚ ᱱᱤᱦᱟᱹᱛᱤ ᱫᱚᱨᱠᱟᱨ ᱠᱟᱱᱟ ᱠᱟᱨᱚᱱ ᱟᱵᱚᱨᱮᱱ ᱦᱟᱯᱲᱟᱢ ᱠᱚ ᱥᱮ ᱵᱩᱰᱤ ᱛᱟᱠᱚ ᱟᱭᱳ ᱛᱟᱠᱚ ᱥᱮᱨᱮᱧ ᱠᱚᱠᱚ ᱟᱸᱡᱚᱢᱟ᱾ ᱟ ᱱᱤᱦᱟᱹᱛᱤ ᱫᱚᱨᱠᱟᱨᱟ ᱢᱮᱱᱠᱷᱟᱱ ᱟᱵᱚ ᱚᱱᱟ ᱛᱟᱞᱟᱨᱮ ᱪᱮᱫ ᱵᱚᱱ ᱪᱤᱠᱟᱹᱭᱮᱫᱼᱟ ᱡᱮ ᱵᱟᱝ ᱦᱮᱸ ᱚᱱᱟ ᱛᱟᱞᱟᱨᱮ ᱟᱵᱚ ᱩᱞᱴᱟᱹᱣ ᱟᱵᱚ ᱟᱵᱚ ᱠᱚᱭᱚᱜᱮᱫ ᱵᱚᱱᱟ ᱟᱵᱚ ᱟᱭᱳ ᱵᱟᱵᱟ ᱢᱮᱱᱠᱷᱟᱱ ᱟᱵᱚ ᱠᱚᱭᱚᱜ ᱦᱚᱸ ᱵᱟᱝᱠᱚ ᱫᱟᱲᱮᱭᱟᱵᱚᱱ ᱠᱟᱱᱟ ᱢᱮᱱ ᱫᱚ ᱟᱵᱚ ᱥᱮᱫ ᱠᱚ ᱠᱚᱭᱚᱜᱮᱫ ᱠᱷᱟᱱ ᱢᱮᱫ ᱠᱚ ᱫᱟᱯᱟᱞ ᱞᱮᱫ ᱛᱟᱠᱚᱣᱟ᱾ ᱟᱨ ᱯᱟᱛᱟ ᱧᱮᱞ ᱟᱥᱟᱛᱮ ᱪᱟᱞᱟᱣ ᱟᱠᱟᱱᱟᱭ ᱱᱤᱦᱟᱹᱛᱤ ᱧᱮᱞ ᱢᱟ ᱦᱩᱭᱩᱜ ᱜᱮᱛᱟᱭᱟ᱾ ᱦᱩᱸ ᱛᱚᱵᱮ ᱱᱚᱜ ᱱᱟ ᱠᱚ ᱟᱹᱞᱤᱧᱟᱜ ᱵᱩᱡᱽ ᱨᱮᱫᱚ ᱱᱚᱜᱼᱚᱭ ᱱᱟ ᱚᱨᱠᱮᱥᱴᱟ ᱡᱟᱦᱟᱸ ᱛᱤᱱᱟᱹᱜ ᱟᱵᱚᱣᱟᱜ ᱨᱟᱹᱥᱠᱟᱹ ᱛᱮᱱᱟᱜ ᱢᱮᱱᱟᱜᱼᱟ ᱚᱱᱠᱟᱱᱟᱜ ᱨᱟᱹᱥ ᱠᱟᱹ ᱛᱮᱱᱟᱜ ᱟᱫᱚ ᱟᱭᱢᱟ ᱟᱭᱢᱟ ᱜᱮ ᱢᱮᱱᱟᱜᱼᱟ ᱟᱛᱩ ᱡᱟᱦᱟᱸ ᱟᱛᱩ ᱵᱟᱦᱟ ᱵᱚᱸᱜᱟ ᱥᱮ ᱥᱚᱨᱦᱟᱭ ᱵᱚᱸᱜᱟ ᱠᱟᱨᱟᱢ ᱵᱚᱸᱜᱟ ᱚᱱᱟ ᱠᱚᱨᱮ ᱵᱚᱱ ᱨᱟᱹᱥᱠᱟᱹᱭ ᱢᱟ ᱦᱮᱸ ᱟᱨ ᱚᱸᱰᱮ ᱦᱚᱸ ᱜᱟᱱᱚᱜ ᱜᱮᱭᱟ ᱥᱤᱢᱯᱤᱞᱤ ᱵᱷᱟᱵ ᱛᱮ ᱡᱮᱢᱚᱱ ᱵᱟᱦᱟ ᱥᱚᱨᱦᱟᱭ ᱵᱚᱸᱜᱟ ᱠᱚᱨᱮ ᱵᱚᱱ ᱮᱱᱮᱡ ᱜᱮᱭᱟ, ᱚᱱᱠᱟ ᱡᱩᱫᱤ ᱵᱚᱱ ᱮᱱᱮᱡᱟᱸ ᱚᱸᱰᱮ ᱦᱚᱸᱜᱟᱱᱚᱜ ᱜᱮᱭᱟ᱾ ᱢᱮᱱᱠᱷᱟᱱ ᱚᱰᱮ ᱫᱚ ᱪᱮᱫ ᱮᱱᱮᱡ ᱧᱮᱞᱚᱜ ᱠᱟᱱᱟ ᱟᱭᱢᱟ, ᱟᱭᱢᱟ ᱟᱹᱰᱤ ᱟ ᱨᱚᱠᱚᱢ ᱮᱱᱮᱡ ᱥᱟᱶᱛᱮ ᱚᱱᱟ ᱮᱱᱮᱡ ᱥᱩᱢᱩᱝ ᱫᱚ ᱵᱟᱞᱤᱧ ᱢᱮᱱᱟ, ᱡᱟᱜᱮ ᱚᱱᱟ ᱮᱱᱮᱡ ᱫᱚ ᱦᱩᱭᱪᱚᱜ ᱢᱮᱱᱠᱷᱟᱱ ᱟᱨ ᱱᱚᱜᱼᱚᱭ ᱡᱮ ᱠᱟᱰᱟ ᱞᱮᱠᱟ ᱵᱩᱨᱩᱢ ᱵᱟᱲᱟ ᱚᱵᱚᱨ ᱵᱟᱲᱟ, ᱚᱱᱮ ᱚᱱᱟ ᱠᱚᱫᱚ ᱠᱷᱩᱵ ᱮᱠᱴᱟ ᱟ ᱱᱟᱯᱟᱭ ᱫᱚ ᱵᱟᱝ ᱦᱳᱭᱩᱜ ᱠᱟᱱᱟ᱾
ᱚᱸᱰᱮ ᱱᱤᱡᱮᱨᱮᱱ ᱟᱭᱳᱼᱵᱟᱵᱟ ᱠᱚᱦᱚᱸ ᱠᱚ ᱪᱟᱞᱟᱣ ᱠᱚᱣᱟ, ᱦᱚᱭᱛᱳ ᱠᱚ ᱧᱮᱞᱟ ᱠᱚ ᱥᱮ ᱪᱮᱫ ᱵᱟᱠᱚ ᱞᱟᱹᱭ ᱜᱤᱫᱽᱨᱟᱹ ᱫᱚ ᱱᱚᱜᱼᱚ ᱱᱚᱝᱠᱟ ᱡᱮ ᱟᱫᱚ ᱚᱱᱟ ᱦᱚᱸ ᱴᱷᱤᱠ ᱜᱮᱭᱟ, ᱟᱫᱚ ᱛᱟᱨ ᱟᱜᱮ ᱡᱩᱫᱤ ᱟᱵᱮᱱ ᱨᱮᱱ ᱤᱧ ᱫᱚ ᱱᱚᱣᱟ ᱦᱚᱸ ᱢᱤᱫ ᱵᱟᱨᱭᱟ ᱠᱟᱛᱷᱟ ᱫᱚᱧ ᱞᱟᱹᱭᱟ, ᱡᱮ ᱟᱭᱳᱵᱟᱵᱟ ᱠᱚᱦᱚᱸ ᱠᱤᱪᱷᱩ ᱠᱤᱪᱷᱩ ᱫᱚ ᱢᱮᱱᱟᱜ ᱠᱟᱜ ᱠᱚᱣᱟ ᱡᱮ, ᱱᱚᱝᱠᱟ ᱠᱩᱲᱤ ᱠᱚᱲᱟ᱾ ᱤᱫᱤ ᱠᱟᱭᱟ ᱠᱚ ᱯᱟᱛᱟ ᱧᱮᱞ ᱢᱮᱱᱛᱮ, ᱤᱫᱤ ᱠᱟᱭᱟ ᱠᱚ ᱯᱟᱛᱟ ᱧᱮᱞ ᱢᱮᱛᱮ ᱟᱫᱚ ᱚᱠᱟ ᱥᱮᱫ ᱮ ᱪᱟᱞᱟᱜ ᱠᱟᱱᱟ ᱵᱟᱭ ᱪᱟᱞᱟᱜ ᱠᱟᱱᱟ, ᱟᱫᱚ ᱧᱮᱞ ᱨᱮᱱᱟᱜ ᱫᱚ ᱠᱳᱱᱳ ᱫᱚᱨᱟᱨ ᱜᱮ ᱵᱟᱹᱱᱩᱜ ᱛᱟᱠᱚᱣᱟ, ᱠᱪᱷᱩ ᱠᱤᱪᱩ ᱦᱚᱲ ᱢᱮᱱᱟᱜ ᱠᱚᱣᱟ ᱵᱚᱞᱮ ᱡᱚᱛ ᱦᱚᱲ ᱞᱮᱠᱟ ᱵᱟᱝ ᱠᱤᱪᱷᱩ ᱠᱤᱪᱩᱷ ᱠᱚ᱾
ᱦᱮᱞᱟᱭᱱᱟᱭ ᱢᱟᱱᱮ ᱟᱫᱚ ᱩᱱᱤ ᱫᱚ, ᱵᱟᱭ ᱧᱮᱞᱮ ᱠᱟᱱᱟ ᱩᱱᱤ ᱟᱯᱱᱮ ᱟᱯᱱᱮ ᱡᱟᱦᱟᱸ ᱥᱮᱫ ᱪᱟᱞᱟᱜᱼᱟ, ᱟᱨ ᱱᱩᱭ ᱦᱸᱢ ᱵᱟᱜᱤ ᱦᱚᱴᱚ ᱟᱫᱮᱭᱟ ᱟᱫᱚ ᱜᱤᱫᱽᱨᱟᱹ ᱨᱮ ᱡᱩᱫᱤᱢ ᱵᱟᱹᱜᱤ ᱠᱷᱟᱱ ᱟᱢᱫᱚ ᱚᱱᱠᱟᱜᱮ ᱛᱞᱟᱣ ᱦᱩᱭᱩᱜᱼᱟ, ᱱᱤᱭᱟᱹ ᱪᱤᱠᱟᱭ ᱪᱮᱫ ᱪᱮᱟᱭ ᱟᱢ ᱯᱚᱛ ᱫᱚ ᱯᱚᱨᱮᱛᱮ ᱧᱮᱞᱩᱟᱭ ᱥᱮ ᱛᱚᱠᱷ ᱵᱟᱢ ᱧᱮᱧᱟᱢ ᱫᱟᱲᱮᱭᱟᱫᱟ ᱯᱚᱨᱮᱢ ᱧᱮᱞᱟ, ᱟᱫᱚᱢ ᱞᱟᱹᱭᱟ ᱡᱮ ᱤᱧ ᱨᱮᱱ ᱜᱤᱫᱽᱨᱟᱹ ᱱᱚᱝᱠᱟᱱᱟ ᱟᱢ ᱫᱚ ᱵᱟᱹᱜᱤ ᱦᱚᱴᱚ ᱟᱭᱟᱢ ᱪᱮᱫᱟᱜ᱾
ᱦᱮᱸ ᱜᱚᱢᱠᱮ ᱢᱮᱱᱞᱠᱷᱟᱱ ᱫᱚ ᱟᱵᱚ, ᱥᱟᱱᱛᱟᱲ ᱢᱟᱱᱢᱤ ᱫᱚ ᱟᱵᱚ ᱛᱮᱜᱮ ᱥᱟᱢᱴᱟᱜ ᱞᱟᱜᱟᱣ ᱵᱚᱱᱟ, ᱦᱚᱲ ᱫᱚ ᱵᱟᱭ ᱥᱟᱢᱴᱟ ᱦᱟᱛᱟᱣ ᱵᱚᱱᱟ ᱟᱵᱚ ᱥᱟᱱᱛᱟᱲ ᱢᱟᱹᱱᱢᱤ ᱟᱵᱚ, ᱡᱩᱫᱤ ᱵᱮᱥ ᱵᱷᱟᱵᱽ ᱛᱮᱵᱚᱱ ᱠᱟᱹᱢᱤᱭᱟ ᱪᱤᱫᱟᱜ ᱥᱮ ᱚᱞ ᱯᱟᱲᱦᱟᱣ ᱠᱟᱛᱮ ᱡᱩᱫᱤ ᱪᱮᱛᱟᱱ ᱵᱚᱱ ᱨᱟᱠᱟᱵ ᱫᱟᱲᱮᱭᱟᱜᱼᱟ, ᱟᱹᱰᱤ ᱜᱮ ᱱᱟᱯᱟᱭᱚᱜᱼᱟ ᱢᱮᱱᱠᱷᱟᱱ ᱱᱚᱜᱼᱚᱭ ᱡᱮ ᱟᱵᱚ᱾ ᱦᱮ ᱥᱳᱥᱟᱞ ᱢᱤᱰᱤᱭᱟ ᱨᱮ, ᱵᱷᱟᱭᱨᱟᱞᱚᱜ ᱠᱟᱱ ᱵᱚᱱ ᱢᱮᱱ ᱟᱫᱚ ᱱᱚᱜᱼᱚᱭ ᱱᱚᱣᱟ ᱪᱷᱟᱟᱹᱯᱤ ᱜᱤᱨᱤ ᱮᱱᱮᱡᱛᱮ, ᱱᱚᱜᱼᱚᱱᱟ ᱠᱚᱛᱮ ᱫᱚ ᱱᱟᱦᱟᱜ ᱟᱵᱚ ᱫᱚ ᱪᱮᱛᱟᱱ ᱫᱚ ᱠᱷᱩᱵ ᱮᱠᱴᱟ ᱵᱟᱝᱵᱚᱱ ᱨᱟᱠᱟᱵ ᱫᱟᱲᱮᱭᱟᱜᱼᱟ, ᱥᱮ ᱱᱚᱣᱟ ᱟᱵᱚ ᱪᱮᱛᱟᱱ ᱢᱚᱦᱚᱞ ᱨᱮ ᱥᱟᱱᱛᱟᱲ ᱩᱯᱨᱩᱢ ᱫᱚ, ᱱᱟᱦᱟᱜ ᱱᱟᱯᱟᱭ ᱫᱚ ᱵᱟᱝ ᱦᱩᱭᱩᱜᱼᱟ, ᱢᱮᱱᱫᱚ ᱡᱩᱫᱤᱭᱳ ᱚᱱᱠᱟᱜᱮ ᱡᱩᱫᱤ ᱮᱴᱟᱜ ᱠᱟᱹᱢᱤ ᱦᱚᱨᱟ ᱠᱚᱨᱮ, ᱡᱩᱫᱤ ᱠᱩᱨᱩᱢᱩᱴᱩ ᱵᱚᱱ ᱮᱢᱟᱜᱼᱟ ᱱᱤᱦᱟᱹᱛᱤ ᱢᱤᱫ ᱫᱤᱱ ᱵᱟᱝ ᱢᱤᱫ ᱫᱤᱱ ᱫᱚ, ᱥᱟᱠᱥᱮᱥ ᱵᱚᱱ ᱧᱟᱢ ᱜᱮᱭᱟ, ᱟᱨ ᱢᱮᱱᱠᱷᱟᱱ ᱟᱵᱚᱣᱟᱜ ᱠᱩᱨᱩᱢᱩᱴᱩ ᱧᱮᱞᱚᱜ ᱠᱟᱱᱟ, ᱵᱟᱝ ᱢᱮᱱᱛᱮ ᱚᱱᱮ ᱚᱱᱟ ᱠᱚᱨᱮᱜᱮ ᱱᱟᱦᱟᱜ ᱡᱟᱹᱥᱛᱤ ᱦᱩᱸ, ᱟᱨ ᱱᱤᱦᱟᱹᱛᱤ ᱚᱱᱮ ᱚᱱᱟ ᱠᱚᱫᱚ, ᱡᱟᱜᱮ ᱡᱟᱦᱟᱸ ᱛᱤᱱᱟᱹᱜ ᱦᱮᱸ, ᱡᱴᱟᱜ ᱜᱮ ᱡᱟᱦᱟᱸ ᱛᱤᱱᱟᱹᱜ ᱡᱟᱭᱜᱟ ᱠᱚᱨᱮ ᱧᱮᱞᱚᱜ ᱠᱟᱱ, ᱚᱱᱟ ᱠᱚᱫᱚ ᱢᱮᱱᱫᱚ